ᱦᱮᱸ ᱫᱟᱫᱟ ᱡᱚᱦᱟᱨ ᱜᱮ
ᱟᱸᱡᱚᱢᱚᱜ ᱠᱟᱱᱟ, ᱦᱮᱸ
ᱦᱮᱸ ᱟᱸᱡᱚᱢᱚᱜ ᱠᱟᱱᱟ
ᱪᱮᱫ ᱠᱟ ᱢᱮᱱᱟᱜ ᱢᱮᱭᱟ
ᱦᱩᱸ ᱢᱮᱱᱫᱟᱹᱧ ᱡᱚᱦᱟᱨ ᱜᱮ ᱱᱟᱯᱟᱭ ᱵᱟᱲᱟ ᱜᱮᱛᱚ
ᱦᱳᱭ ᱤᱧᱦᱚᱸ ᱱᱟᱯᱟᱭ ᱵᱟᱲᱟ ᱜᱮ
ᱦᱩᱸ ᱟᱨ ᱚᱲᱟᱜ ᱠᱚᱨᱮ ᱥᱟᱱᱟᱢ ᱦᱚᱲᱜᱮ ᱱᱟᱯᱟᱭ ᱵᱟᱲᱟ
ᱦᱳᱭ ᱥᱟᱱᱟᱢ ᱦᱚᱲᱜᱮ ᱱᱟᱯᱟᱭ ᱵᱟᱲᱟᱜ ᱟᱯᱮᱜ ᱜᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱱᱤᱛᱳᱜ ᱫᱚ ᱱᱟᱯᱟᱭ ᱵᱟᱲᱟ ᱜᱮ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱥᱟᱶ ᱛᱮ ᱟᱯᱮ ᱠᱚᱣᱟᱜ ᱦᱚᱸ, ᱦᱮᱸ ᱠᱟᱹᱢᱤ ᱫᱚ ᱪᱮᱫ ᱠᱚ ᱦᱩᱭᱩᱜ ᱠᱟᱱᱟ ᱱᱤᱛᱚᱜ ᱫᱚ᱾ ᱟᱞᱮ ᱫᱚ ᱱᱤᱛᱚᱜ ᱫᱚ ᱪᱟᱥ ᱠᱟᱹᱢᱤ ᱞᱟᱹᱜᱤᱫ ᱜᱮ ᱠᱩᱨᱩᱢᱩᱴᱩ ᱞᱮ ᱫᱷᱩᱨᱟᱹᱣ ᱟᱠᱟᱱᱟ
ᱟᱪᱪᱷᱟ ᱟᱪᱪᱷᱟ
ᱦᱳᱭ ᱜᱩᱨᱤᱡ ᱥᱟᱜᱟᱲ ᱠᱚ ᱟᱨ ᱠᱟᱹᱴᱤᱡ ᱠᱟᱹᱴᱤᱡ ᱥᱤᱭᱳᱜ ᱠᱟᱹᱢᱤ ᱠᱚᱦᱚᱸ ᱦᱩᱭᱩᱜ ᱠᱟᱱᱟ
ᱦᱳᱭ ᱦᱳᱭ
ᱦᱩ ᱟᱨ ᱟᱯᱷᱚᱨ ᱠᱚᱯᱮ ᱜᱤᱰᱤ ᱠᱮᱜ-ᱟ ᱥᱮ ᱵᱟᱝ
ᱦᱳᱭ ᱚᱱᱟ ᱞᱟᱹᱜᱤᱫ ᱫᱚᱞᱮ ᱥᱤ ᱵᱟᱲᱟᱭᱮᱫᱟ ᱟᱫᱚ ᱥᱤᱭᱳᱜ ᱥᱟᱶᱛᱮ ᱦᱮᱸ ᱚᱱᱟ ᱟᱲᱮ ᱠᱚᱦᱚᱸ ᱥᱟᱯᱷᱟ ᱠᱟᱜ ᱦᱩᱭᱩᱜ ᱠᱟᱱᱟ ᱟᱫᱚ ᱱᱟᱦᱟᱜᱼᱚᱭ ᱪᱟᱥ ᱮ ᱮᱦᱚᱵ ᱞᱮᱱᱠᱷᱟᱱ ᱟᱲᱮ ᱠᱚᱦᱚᱸ ᱥᱟᱯᱷᱟ ᱩᱱ ᱫᱚ ᱵᱟᱝ ᱜᱟᱱᱚᱜᱼᱟ ᱟᱰᱤ ᱢᱩᱥᱠᱤᱞᱚᱜ ᱜᱚᱫᱚᱜ-ᱟ ᱚᱠᱟᱴᱟᱜ ᱮᱢ ᱠᱟᱹᱢᱤᱭᱟ ᱥᱟᱶᱛᱮ ᱠᱷᱚᱛ ᱠᱚ ᱪᱩᱲᱭᱟᱹᱣ ᱦᱩᱭᱩᱜ ᱠᱟᱱᱟ ᱟᱨ ᱟᱯᱷᱚᱨ ᱠᱚᱦᱚᱸ ᱤᱫᱤ ᱦᱩᱭᱩᱜ ᱠᱟᱱ ᱜᱮᱭᱟ ᱟᱯᱷᱚᱨ ᱠᱚᱞᱮ ᱜᱤᱰᱤ ᱠᱟᱜ ᱜᱮᱭᱟ ᱟᱫᱚ ᱵᱟᱝ ᱥᱟᱹᱛ ᱠᱟᱱᱟ ᱦᱟᱸᱜ
ᱦᱩ ᱟᱞᱮ ᱦᱚᱸ ᱫᱷᱩᱨᱟᱹᱣ ᱠᱟᱱᱟᱞᱮ ᱥᱟᱹᱛ ᱫᱚ ᱟᱹᱣᱨᱤ ᱥᱟᱹᱛᱚᱜᱼᱟ ᱞᱟᱜᱟᱜ ᱜᱮᱭᱟ ᱟᱨ ᱟᱨ ᱞᱟᱜᱟᱜ ᱜᱮᱭᱟ ᱫᱚᱥ ᱵᱟᱨᱚ ᱫᱤᱱ
ᱦᱳᱭ
ᱦᱩ ᱟᱨ ᱢᱮᱱᱫᱟᱹᱧ ᱫᱟᱜ ᱡᱟᱹᱲᱤ ᱠᱚᱫᱚ ᱪᱮᱫ ᱞᱮᱠᱟ ᱟᱯᱮ ᱥᱮᱱ ᱫᱚ
ᱫᱟᱜ ᱡᱟᱹᱲᱤ ᱚᱱᱠᱟ ᱦᱚᱞᱟ ᱢᱟᱫᱷᱮᱨ ᱮ ᱫᱟᱜ ᱵᱟᱲᱟ ᱠᱮᱜᱼᱟ ᱟᱨᱷᱚ ᱛᱮᱷᱮᱧ ᱥᱤᱛᱩᱝ ᱫᱟ ᱡᱮ ᱦᱤᱞᱳᱜ ᱥᱤᱛᱩᱝ ᱫᱚ ᱟᱹᱰᱤ ᱡᱳᱨ ᱡᱳᱨᱮ ᱥᱤᱛᱩᱝ ᱫᱟ ᱟᱨ ᱡᱮ ᱦᱤᱞᱳᱜ ᱮ ᱦᱮᱸ ᱡᱮᱦᱤᱞᱳᱜ ᱮ ᱫᱟᱜ ᱮᱜᱼᱟ ᱮᱱ ᱦᱤᱞᱳᱜ ᱫᱚ ᱟᱹᱰᱤ ᱡᱳᱨᱮ ᱫᱟᱜ ᱠᱷᱟᱱ ᱫᱟᱜ ᱠᱮᱫᱟ ᱟ ᱛᱚᱵᱮ ᱱᱩᱱᱟᱹᱜ ᱩᱫᱽᱜᱟᱹᱨ ᱟᱹᱰᱤ ᱡᱳᱨ ᱵᱟᱝ ᱥᱟᱦᱟᱜ ᱠᱟᱱᱟ ᱩᱤᱫᱽᱜᱟᱹᱨ ᱫᱚ
ᱦᱮᱸ ᱚᱱᱠᱟ ᱜᱮ ᱱᱮᱛᱟᱨ ᱫᱚ ᱵᱟᱝ ᱥᱟᱦᱟᱜ ᱞᱮᱠᱟ ᱴᱜᱮ ᱵᱩᱡᱩᱜ ᱠᱟᱱᱟ ᱟᱫᱚ ᱟᱞᱮ ᱥᱮᱱ ᱫᱚ ᱠᱟᱹᱴᱤᱡ ᱫᱟᱜ ᱠᱟᱜ ᱛᱮ ᱠᱟᱹᱴᱤᱡ ᱨᱮᱭᱟᱲ ᱨᱮᱭᱟᱲ ᱜᱮ ᱵᱩᱡᱩᱜ ᱠᱟᱱᱟ ᱩᱱᱟᱹᱜ ᱩᱫᱽᱜᱟᱹᱨ ᱫᱚ ᱵᱟᱝ ᱵᱩᱡᱩᱜ ᱠᱟᱱᱟ
ᱦᱚᱭ ᱛᱮᱦᱮᱧ ᱫᱚ ᱩᱱᱟᱹᱜ ᱩᱫᱽᱜᱟᱹᱨ ᱵᱟᱝ ᱵᱩᱡᱩᱜ ᱠᱟᱱᱟ ᱠᱟᱨᱚᱱ ᱦᱚᱞᱟᱭ ᱫᱟᱜ ᱠᱟᱫᱟ ᱢᱟᱫᱷᱮᱨᱮ ᱦᱚᱸᱭ ᱫᱟᱜ ᱟᱠᱟᱫᱟ ᱢᱮᱱᱠᱷᱟᱱ ᱱᱤᱭᱟᱹ ᱞᱟᱦᱟ ᱟᱹᱰᱤ ᱡᱳᱨ ᱩᱫᱜᱟᱨ ᱵᱟᱝ ᱥᱟᱦᱟᱜ ᱞᱮᱠᱟ
ᱦᱸ ᱟᱨ ᱛᱟᱦᱚᱞᱮ ᱡᱚᱱᱰᱨᱟ ᱠᱚ ᱨᱟᱦᱮᱲ ᱠᱚᱫᱚ ᱯᱮ ᱮᱨ ᱠᱟᱫᱟ ᱥᱮ ᱵᱟᱝ ᱵᱟ ᱵᱟ
ᱡᱚᱱᱰᱨᱟ ᱠᱚ ᱨᱟᱦᱮᱲ ᱫᱚ ᱯᱟᱦᱹᱤᱞ ᱮᱨ ᱦᱩᱭᱩᱜ ᱠᱟᱱ ᱛᱟᱦᱮᱸᱫ ᱱᱮᱛᱟᱨ ᱱᱮᱛᱟᱨ ᱛᱤᱱᱟ ᱡᱮ ᱱᱮᱛᱟᱨ ᱡᱚᱸᱰᱨᱟ ᱟᱨ ᱨᱟᱦᱮ ᱮᱨᱢᱟᱠ ᱞᱮᱠᱟᱛᱮ ᱠᱚᱢᱚᱜ ᱠᱟᱱᱟᱥᱮᱫ
ᱦᱮᱸ ᱟᱞᱮ ᱥᱮᱱ ᱦᱚᱸ ᱠᱚᱢᱚᱜ ᱠᱟᱱ ᱜᱮᱭᱟ ᱢᱟᱱᱮ ᱳᱭ ᱠᱚᱢ ᱜᱮ ᱢᱟᱱᱮ ᱵᱮᱥ ᱵᱮᱥᱤᱨ ᱵᱷᱟᱜᱽ ᱦᱚᱲ ᱜᱮ ᱵᱟᱝ ᱜᱮᱠᱚ ᱮᱨᱜᱼᱟ ᱳᱭ ᱟᱞᱮ ᱠᱟᱹᱴᱤᱡ ᱞᱮ ᱮᱨ ᱵᱟᱲᱟᱭᱟ ᱚᱱᱠᱟ ᱠᱤᱪᱷᱩ ᱜᱮᱞᱟᱱ ᱦᱚᱲ ᱠᱚ᱾
ᱟᱞᱮ ᱦᱚᱸ ᱚᱱᱮ ᱚᱲᱟᱜ ᱥᱩᱨ ᱨᱮᱞᱮ ᱮᱨ ᱠᱟᱜ ᱠᱟᱱᱟ ᱚᱱᱟ ᱚᱲᱟᱜ ᱨᱮ ᱨᱟᱯᱟᱜ
ᱦᱳᱭ ᱚᱱᱟ ᱨᱟᱯᱟᱜ ᱡᱚᱢ ᱵᱟᱲᱟ ᱞᱟᱹᱜᱤᱫ ᱜᱮ ᱜᱤᱫᱽᱨᱟᱹ ᱠᱚ ᱢᱮᱱᱟᱜ ᱠᱚᱣᱟ᱾
ᱦᱳᱭ ᱦᱳᱭ ᱯᱟᱹᱦᱤᱞ ᱫᱚ ᱟᱞᱮ ᱚᱱᱠᱟ ᱫᱟᱥᱟᱸᱭ ᱮᱱᱮᱡ ᱞᱮ ᱪᱟᱞᱟᱜ ᱠᱟᱱ ᱛᱟᱦᱮᱸᱫ ᱛᱚ ᱡᱚᱠᱷᱚᱱ ᱫᱟᱸᱥᱟᱭ ᱮᱱᱮᱡ ᱞᱮ ᱪᱟᱞᱟᱜ ᱛᱟᱦᱮᱸᱫ ᱡᱚᱱᱰᱨᱟ ᱜᱮ ᱰᱷᱮᱨ ᱠᱚ ᱮᱢᱚᱜ ᱛᱟᱦᱮᱸᱫ
ᱦᱮᱸ ᱩᱱᱫᱚ ᱥᱟᱱᱟᱢ ᱚᱱᱟ ᱟᱹᱛᱩ ᱴᱚᱞᱟ ᱠᱚᱨᱮ ᱢᱟᱱᱮ ᱡᱚᱱᱰᱨᱟ ᱪᱟᱥ ᱜᱮ ᱫᱚᱢᱮ ᱛᱟᱦᱮᱸ ᱠᱟᱱᱟ᱾
ᱦᱳᱭ
ᱦᱩᱸ ᱟᱨ ᱱᱮᱛᱟᱨ ᱫᱚ ᱵᱟᱝ
ᱦᱳᱭ ᱟᱫᱚ ᱚᱱᱟ ᱡᱚᱱᱰᱨᱟ ᱟᱹᱜᱩ ᱠᱟᱛᱮᱜ ᱫᱟᱸᱥᱟᱭ ᱮᱱᱮᱡ ᱠᱷᱚᱱ ᱡᱟᱦᱟᱸ ᱡᱚᱱᱰᱨᱟ ᱞᱮ ᱟᱹᱜᱩᱭᱮᱫ ᱛᱟᱦᱮᱸᱜ ᱥᱮ ᱟᱫᱚ ᱟᱹᱜᱩ ᱠᱟᱛᱮᱫ ᱟᱛᱟ ᱡᱚᱢ ᱮᱛ ᱛᱟᱸᱦᱮᱞᱮ ᱟᱨ ᱵᱟᱞᱤ ᱨᱮ ᱮᱠᱫᱚᱢ ᱞᱚᱞᱚ ᱵᱟᱞᱤ ᱨᱮ ᱛᱮᱫ ᱡᱚᱢ ᱟᱹᱰᱤ ᱥᱤᱵᱤᱞ ᱠᱟᱱ ᱛᱟᱦᱮᱸᱫ, ᱟᱫᱚ ᱱᱮᱛᱟᱨ ᱫᱚ ᱡᱚᱱᱰᱨᱟ ᱟᱛᱟ ᱡᱚᱢ ᱦᱚᱸ ᱥᱟᱫ ᱞᱮᱠᱟ᱾ ᱠᱟᱱᱟ
ᱦᱮᱸ ᱟᱨᱚ ᱡᱚᱛᱚ ᱦᱚᱲ ᱢᱤᱫ ᱫᱷᱟᱣ ᱛᱮᱢ ᱡᱚᱢ ᱟ ᱥᱮ ᱟᱨᱚ ᱠᱟᱹᱴᱤᱡ ᱨᱟᱹᱥᱠᱟᱹ ᱧᱚᱜ ᱦᱚᱸ ᱵᱩᱡᱩᱜᱼᱟ᱾
ᱮᱠᱫᱚᱢ ᱮᱠᱫᱚᱢ ᱟᱫᱚ ᱱᱮᱛᱟᱨ ᱢᱟ ᱱᱮᱛᱟᱨ ᱢᱟ ᱡᱚᱸᱰᱨᱟ ᱟᱫᱚ ᱚᱱᱟ ᱚᱱᱟ ᱚᱱᱛᱮ ᱞᱟᱹᱴᱩ ᱵᱤᱡᱽᱱᱮᱥ ᱦᱩᱭᱩᱜ ᱠᱟᱱᱟ ᱟᱠᱚᱣᱟᱜ ᱟᱹᱛᱩ ᱚᱲᱟᱜ ᱨᱮ ᱵᱟᱵᱚᱱ ᱪᱟᱥ ᱴᱷᱤᱠ ᱜᱮᱭᱟ ᱢᱮᱱᱠᱷᱟᱱ ᱵᱟᱡᱟᱨ ᱨᱮᱢᱟ ᱞᱟᱹᱴᱩ ᱵᱤᱡᱽᱱᱮᱥ ᱦᱩᱭᱩᱜ ᱠᱟᱱᱟ ᱚᱱᱟ ᱜᱮ ᱛᱚ ᱚᱱᱠᱟ ᱠᱟᱛᱮ ᱠᱚ ᱟᱠᱷᱨᱤᱧᱮᱜᱼᱟ ᱢᱤᱫ ᱞᱮᱠᱟᱱ ᱥᱩᱱᱩᱢ ᱚᱰᱳᱠ ᱠᱟᱱᱟ ᱚᱱᱟ ᱥᱩᱱᱩᱢ ᱨᱮᱠᱚ ᱦᱮᱸ ᱞᱟᱴᱷᱩ ᱞᱟᱴᱷᱩ ᱢᱚᱞ ᱥᱚᱯᱤᱝ ᱢᱚᱞ ᱠᱚᱨᱮ ᱥᱤᱱᱮᱢᱟ ᱦᱚᱞ ᱠᱚᱨᱮ ᱚᱱᱟ ᱜᱮᱠᱚ ᱟᱠᱷᱨᱤᱧᱟ ᱚᱱᱟ ᱯᱚᱯᱠᱚᱨᱱ
ᱦᱮᱸ
ᱟᱫᱚ ᱛᱟᱦᱚᱞᱮ ᱠᱷᱟᱱ ᱫᱚ ᱚᱱᱟ ᱨᱮᱱᱟᱜ ᱫᱟᱢ ᱟᱹᱰᱤ ᱦᱟᱭ ᱦᱮ
ᱦᱮᱸ ᱟᱹᱰᱤ ᱡᱟᱹᱥᱛᱤ ᱜᱮᱭᱟ, ᱦᱩᱸ ᱟᱨᱚ ᱴᱟᱣᱩᱱ ᱵᱟᱡᱟᱨ ᱠᱚᱨᱮ ᱫᱚ ᱠᱟᱹᱴᱤᱡ ᱰᱷᱮᱨᱚᱜ ᱜᱮᱭᱟ ᱦᱮᱸ ᱟᱨ ᱟᱵᱚ ᱟᱛᱳ ᱚᱲᱟᱜ ᱨᱮᱢᱟ ᱥᱩᱫᱩ ᱚᱱᱟ ᱨᱟᱯᱟᱜ ᱡᱚᱢ ᱞᱟᱹᱜᱤᱫ ᱜᱮᱵᱚᱱ ᱤᱭᱟᱹᱭᱟ ᱟᱠᱷᱨᱤᱧ ᱞᱟᱹᱜᱤᱫ ᱠᱚᱫᱚ ᱵᱟᱝ ᱚᱱᱟ ᱛᱮ ᱚᱱᱠᱟ ᱚᱱᱠᱟ ᱦᱚᱸ ᱠᱚᱢ ᱦᱤᱡᱩᱜ ᱠᱟᱱᱟ ᱪᱟᱥ ᱠᱚ
ᱟᱫᱚ ᱛᱟᱦᱚᱞᱮ ᱠᱷᱟᱱ ᱫᱚ ᱠᱚ ᱪᱟᱞᱟᱜ ᱠᱟᱱᱟ ᱚᱱᱮ ᱮᱴᱟᱜ ᱦᱳᱭ ᱪᱟᱥᱟ
ᱦᱩᱸ
ᱟᱹᱵᱤ ᱥᱤᱵᱤᱞ ᱯᱟᱹᱦᱤᱞ ᱡᱚᱢ ᱵᱟᱲᱟ ᱦᱩᱭ ᱠᱟᱱᱟ ᱟᱹᱰᱤ ᱥᱤᱵᱤᱞ ᱡᱚᱱᱰᱨᱚ ᱫᱟᱜ ᱢᱟᱹᱰᱤ ᱤᱧ ᱦᱚᱸ ᱱᱮᱛᱟᱨ ᱡᱚᱱᱰᱨᱚ ᱫᱟᱜ ᱢᱟᱹᱰᱤ
ᱦᱮᱸ ᱱᱮᱛᱟᱨ ᱫᱚ ᱡᱚᱢ ᱦᱚᱸ ᱡᱮ ᱡᱟᱦᱟᱸᱭ ᱮᱢ ᱢᱮᱛᱟᱭᱟ ᱡᱚᱱᱰᱨᱟ ᱫᱟᱢ ᱟᱹᱵᱤ ᱠᱟᱫᱟᱞᱮ ᱩᱱᱤ ᱦᱚᱸ ᱢᱮᱱᱟ ᱡᱚᱢ ᱜᱤᱧ ᱢᱟᱱᱮ ᱡᱚᱢ ᱥᱟᱫ ᱞᱮᱠᱟ ᱦᱩᱭᱩᱜ ᱠᱟᱱᱟ ᱱᱮᱛᱟᱨ ᱫᱚ ᱟᱨ ᱯᱟᱹᱦᱤᱞ ᱫᱚ ᱚᱱᱟᱜᱮ ᱟᱹᱰᱤ ᱥᱤᱵᱤᱞ ᱥᱟᱺᱦᱤᱡ ᱵᱚᱱ ᱡᱚᱢᱮᱫ ᱛᱟᱦᱮᱸᱫ᱾
ᱮᱠᱫᱚᱢ ᱮᱠᱫᱚᱢ ᱦᱮᱸ ᱦᱮᱸ ᱦᱮᱸ
ᱦᱮᱸ
ᱟᱵᱤ ᱡᱚᱢᱥ
ᱦᱚᱸ ᱱᱮᱛᱟᱨ ᱫᱚ ᱟᱞᱮᱥᱮᱫ ᱫᱟᱜ ᱢᱟᱹᱲᱤ ᱠᱚᱫᱚ ᱵᱟᱭ ᱦᱩᱭᱩᱜ ᱠᱟᱱᱟ ᱨᱟᱯᱟᱜ ᱠᱟᱛᱮ ᱜᱮ ᱡᱚᱢ ᱦᱩᱭᱩᱜ ᱜᱤᱫᱽᱨᱟᱹ ᱠᱚ ᱢᱮᱱᱟᱜ ᱠᱚᱣᱟ
ᱛᱟᱦᱚᱞᱮ ᱠᱷᱟᱱ
ᱛᱟᱦᱞᱮ ᱚᱱᱟ ᱛᱮᱦᱚᱸᱞᱮ ᱨᱚᱦᱚᱭ ᱜᱮᱭᱟ ᱮᱨ ᱫᱚ ᱦᱩᱸ ᱦᱮᱸ ᱵᱮᱥᱤ ᱫᱚ ᱠᱚᱢ ᱧᱚᱜ ᱜᱮ
ᱦᱳᱭ ᱟᱨ ᱨᱟᱦᱮᱮᱫ ᱦᱚᱸ ᱪᱮᱫ ᱠᱟᱱᱟ ᱨᱟᱦᱮᱲ ᱦᱚᱸ ᱢᱟᱱᱮ ᱵᱟᱝ ᱪᱟᱥᱚᱜ ᱠᱟᱱᱟ ᱥᱮ ᱢᱟᱱᱮ ᱡᱟᱦᱟᱸ ᱠᱚ ᱪᱟᱥᱫᱟ ᱟᱨ
ᱦᱮᱸ ᱟᱹᱰᱤ
ᱚᱱᱟ ᱢᱤᱫᱵᱟᱨ ᱪᱟᱥ ᱠᱟᱛᱮᱜ ᱚᱱᱟ ᱦᱚᱸ ᱚᱱᱠᱟ ᱯᱟᱹᱦᱤᱞ ᱞᱮᱠᱟ ᱵᱟᱝ ᱦᱩᱭᱩᱜ ᱠᱟᱱᱟ ᱟᱹᱤ ᱦᱚᱸ ᱟᱹᱰᱤᱜᱟᱱ ᱢᱮᱱᱟᱜ ᱟ ᱥᱮ ᱚᱱᱟ ᱚᱱᱟ ᱢᱟᱜ ᱟᱹᱜᱩᱭ ᱢᱮ ᱛᱚᱵᱮ ᱮᱢᱱᱤ ᱨᱮ ᱮᱨ ᱠᱟᱛᱮᱫ ᱫᱚ ᱡᱟᱦᱟᱸᱱᱼᱟᱜ ᱠᱷᱟᱹᱴᱟᱹᱞᱤ ᱫᱚ ᱵᱟᱹᱱᱩᱜᱼᱟ ᱮᱨ ᱠᱟᱜ ᱢᱮ ᱟᱡ ᱛᱮᱜᱮ ᱦᱩᱭᱩᱜᱼᱟ ᱦᱮᱸ ᱛᱚᱵᱮ ᱤᱱᱟᱹᱜᱮ ᱥᱩᱫᱩ ᱢᱟᱜ ᱟᱹᱜᱩ ᱠᱟᱛᱮᱜ ᱚᱱᱟ ᱟᱨᱚ ᱨᱚᱦᱚᱲ ᱦᱚᱪᱚᱭ ᱦᱩᱭᱩᱜᱼᱟ ᱚᱱᱟ ᱫᱟᱞ ᱡᱟᱝ ᱦᱩᱭᱩᱜᱼᱟ ᱟᱨ ᱫᱟᱹᱞ ᱦᱩᱭᱩᱜᱼᱟ ᱟᱨ ᱡᱚᱢ ᱨᱟᱦᱮᱲ ᱫᱟᱹᱞ ᱥᱚᱲᱮ ᱯᱟᱹᱦᱤᱞ ᱫᱚ ᱟᱞᱮ ᱡᱚᱢᱮᱫ ᱛᱟᱦᱮᱸᱫ ᱤᱱᱟᱹᱡᱚᱠᱷᱚᱱ ᱦᱰᱤᱧ ᱤᱧ ᱛᱟᱦᱮᱸ ᱠᱟᱱᱟ ᱩᱱ ᱥᱚᱢᱚᱭ ᱚᱲᱟᱜ ᱨᱮ ᱨᱟᱦᱮᱲ ᱫᱟᱹᱞ
ᱮᱢᱱᱤ ᱫᱟᱹᱞ ᱦᱚᱸ
ᱟᱹᱰᱤ ᱥᱤᱵᱤᱞᱟ ᱦᱮᱸ
ᱦᱮᱸ ᱥᱤᱵᱤᱞ ᱜᱮᱭᱟ ᱟᱹᱰᱤ ᱥᱤᱵᱤᱞ ᱜᱮᱭᱟ ᱚᱱᱟ ᱫᱚ
ᱦᱚᱸ
ᱦᱩᱸ ᱟᱨ ᱟᱵᱚᱣᱼᱟᱜ ᱪᱮᱫ ᱤᱧ ᱞᱟᱹᱭᱟ ᱦᱚᱲᱢᱚ ᱞᱟᱹᱜᱤᱫ ᱛᱮ ᱩᱯᱚᱠᱟᱨ ᱦᱚᱸ ᱟᱹᱜᱩᱭᱟᱭ ᱚᱱᱟ ᱫᱚ
ᱮᱠᱫᱚᱢ ᱟᱹᱰᱤ ᱟᱹᱰᱤ ᱩᱯᱚᱠᱟᱨ ᱦᱮᱸ
ᱦᱮᱸ
ᱢᱟ ᱟᱫ ᱪᱟᱵᱟᱜ ᱠᱟᱱᱟ ᱱᱚᱣᱟ ᱦᱚᱲᱮᱡ ᱠᱚ ᱫᱚ ᱟᱨᱚ ᱵᱟᱝ ᱟᱨᱚ ᱵᱟᱝ ᱧᱮᱞ ᱧᱟᱢᱚᱜ ᱠᱟᱱᱟ ᱱᱮᱛᱟᱨ
ᱦᱮᱸ ᱚᱱᱟ ᱠᱚᱫᱚ ᱟᱫ ᱪᱟᱵᱟᱣ ᱠᱟᱱᱟ ᱟᱞᱮ ᱥᱮᱱᱦᱚᱸ ᱟᱞᱮ ᱡᱟᱹᱱᱤᱡ ᱪᱟᱥ ᱞᱮᱫᱟᱞᱮ ᱤᱧ ᱞᱟᱹᱭᱟ ᱳᱭ ᱛᱤᱦᱤᱧ ᱠᱷᱚᱡ ᱢᱚᱸᱬᱮ ᱥᱮᱨᱢᱟ ᱜᱟᱱ ᱞᱟᱦᱟ ᱛᱟᱨᱯᱚᱨᱮ ᱠᱷᱟᱱ ᱫᱚ ᱟᱫᱚ ᱵᱟᱞᱮ ᱪᱟᱥ ᱠᱟᱜᱼᱟ ᱟᱫᱚ ᱟᱞᱮ ᱪᱟᱥ ᱞᱟᱹᱭ ᱫᱟᱞᱮ ᱡᱮ ᱵᱟᱝ ᱦᱩᱭ ᱠᱟᱱᱛᱮ ᱵᱟᱞᱮ ᱪᱟᱥ ᱞᱮᱫᱟ ᱵᱟᱝ ᱟᱹᱰᱤ ᱟᱭᱢᱟ ᱦᱩᱭ ᱞᱮᱱ ᱛᱟᱞᱮᱭᱟ
ᱛᱚ ᱚᱱᱟ ᱡᱚᱢ ᱡᱚᱢ ᱛᱮᱜᱮ ᱟᱨᱚ
ᱱᱤᱢ ᱦᱮᱸ ᱱᱤᱱᱟᱹᱜ ᱞᱤᱴᱤᱯᱴᱤ ᱢᱟᱱᱮ ᱟᱹᱰᱤ ᱟᱹᱰᱤ ᱡᱳᱨ ᱱᱟᱲᱤᱜᱼᱟ ᱥᱮ ᱟᱫᱷᱮ ᱵᱫᱷᱮ ᱦᱮᱸ ᱦᱮᱸ
ᱦᱮᱸ
ᱦᱮᱸ ᱟᱫᱚ
ᱟᱨ ᱠᱷᱟᱡ ᱟᱫᱚᱢ ᱦᱚᱲ ᱫᱚ ᱡᱟᱦᱟᱱᱼᱟᱜ ᱠᱚ ᱵᱟᱝ ᱦᱩᱭ ᱞᱮᱱ ᱠᱷᱟᱡ ᱟᱫᱚ ᱢᱮᱱᱟ ᱵᱟᱵᱚᱱ ᱨᱚᱦᱚᱭᱟ ᱵᱟᱵᱚᱱ ᱮᱨᱟ ᱚᱱᱠᱟ ᱫᱚ ᱵᱟᱝ ᱟᱞᱮ ᱫᱚ ᱟᱹᱰᱤ ᱡᱟᱹᱥᱛᱤ ᱦᱩᱭ ᱞᱮᱱ ᱛᱟᱞᱮᱭᱟ ᱛᱚ ᱛᱟᱨ ᱢᱚᱫᱫᱷᱮ ᱜᱮ ᱮᱫᱚ ᱵᱟ ᱦᱩᱭ ᱠᱟᱛᱮ ᱡᱟᱦᱟᱸ ᱫᱚ ᱚᱱᱟ ᱫᱚ ᱵᱟᱞᱮ ᱮᱨ ᱮᱨ ᱵᱟᱲᱟᱭᱟ ᱞᱟᱹᱭ ᱫᱟᱭ ᱮᱴᱟᱜ ᱵᱚᱨᱚᱝ ᱢᱩᱠ ᱫᱟᱹᱞ ᱠᱚ ᱟᱫᱚ ᱦᱚᱲᱮᱡ ᱫᱚ ᱟᱫᱚ ᱵᱟᱞᱮ ᱪᱟᱥ ᱞᱮᱫᱟ
ᱦᱩᱸ ᱟᱨ ᱟᱨ ᱢᱤᱫ ᱞᱮᱠᱟᱱᱼᱟᱜ ᱚᱱᱟ ᱦᱮᱸᱫᱮ ᱦᱮᱸᱫᱮ ᱤᱭᱟᱹ ᱢᱮᱱᱟᱜᱼᱟ ᱜᱩᱡᱟᱹ ᱠᱚᱦᱚᱸ ᱟᱞᱮ ᱯᱟᱦᱤᱞ ᱞᱮ ᱪᱟᱥ ᱮᱫ ᱛᱟᱦᱮᱸᱫ ᱚᱱᱟ ᱫᱚᱠᱚ ᱥᱩᱱᱩᱢ ᱛᱟᱦᱮᱸᱫ ᱦᱮᱸ ᱚᱱᱟ ᱦᱚᱸ ᱵᱟᱝᱠᱚ ᱪᱟᱥᱮᱜᱼᱟ ᱚᱱᱟ ᱠᱚᱫᱚ ᱱᱮᱛᱟᱨ ᱫᱚ ᱪᱟᱵᱟᱭ ᱮᱱᱟ ᱦᱩᱲᱩ ᱦᱚᱸ ᱱᱚᱜᱼᱚᱭ ᱡᱮ ᱱᱤᱛᱚᱜ ᱦᱩᱲᱩ ᱯᱨᱟᱭ ᱦᱚᱲ ᱜᱮᱵᱚᱱ ᱟᱯᱷᱚᱨ ᱪᱟᱵᱟ ᱠᱮᱜᱼᱟ ᱟᱯᱮ ᱦᱚᱸᱯᱮ ᱞᱟᱹᱭᱟ ᱟᱯᱷᱚᱨ ᱠᱮᱫᱟ ᱯᱮ ᱟᱞᱮ ᱦᱚᱸᱞᱮ ᱟᱯᱷᱚᱨᱮᱜᱼᱟ ᱟᱞᱮ ᱱᱚᱸᱜᱼᱚᱭ ᱡᱮ ᱱᱚᱝᱠᱟ ᱟᱯᱷᱚᱨ ᱦᱩᱭᱩᱜ ᱠᱟᱱᱟ ᱢᱮᱱᱠᱷᱟᱱ ᱱᱮᱛᱟᱨ ᱚᱱᱟ ᱦᱩᱲᱩ ᱦᱚᱸ ᱵᱷᱩᱛ ᱢᱩᱲᱤ ᱦᱩᱲᱩ ᱫᱚ ᱵᱟᱝᱠᱚ ᱪᱟᱥᱮᱜᱼᱟ ᱦᱚᱲ
ᱵᱟ ᱵᱷᱩᱛ ᱢᱩᱲᱤ ᱦᱩᱲᱩ ᱫᱚ ᱵᱟᱠᱚ ᱪᱟᱥᱮᱜᱼᱟ ᱱᱤᱛᱳᱚᱜ ᱫᱚ
ᱦᱩᱸ ᱵᱟᱹᱫ ᱥᱮᱜ ᱨᱮ ᱦᱩᱭᱩᱜ ᱛᱟᱦᱮᱸᱫ ᱦᱮᱸᱫᱮ ᱦᱮᱸᱫᱮ ᱚᱱᱟ ᱚᱱᱟ ᱨᱮᱱᱟᱜ ᱟᱹᱰᱤ ᱯᱨᱚᱴᱤᱱ ᱛᱟᱦᱮᱸ ᱠᱟᱱᱟ
ᱦᱮᱸ ᱯᱨᱳᱚᱴᱤᱱ ᱫᱚ ᱦᱳᱭᱳᱜ ᱠᱟᱱᱟ ᱟᱨ ᱚᱱᱟ ᱨᱮᱱᱟᱜ ᱫᱟᱜᱢᱟᱹᱲᱤ ᱠᱚ ᱧᱩ ᱞᱮᱠᱷᱟᱱ ᱢᱟ ᱟᱹᱰᱤ ᱪᱮᱨᱦᱟ ᱵᱩᱡᱷᱟᱹᱜᱼᱟ ᱮᱠᱫᱚᱢ ᱢᱮᱱᱟᱢ ᱩᱛᱩ ᱠᱚᱦᱚᱸ ᱵᱟᱹᱧ ᱦᱟᱛᱟᱣᱟ
ᱟᱫᱚ ᱱᱮᱛᱟᱨ ᱚᱱᱟ ᱵᱷᱩᱛ ᱢᱩᱲᱤ ᱦᱩᱲᱩ ᱜᱮ ᱢᱟᱱᱮ ᱤᱭᱟᱹ ᱞᱮᱠᱟᱛᱮ ᱵᱤᱜᱽᱜᱟᱱ ᱞᱮᱠᱟᱛᱮ ᱚᱱᱟ ᱠᱚ ᱤᱭᱟᱹᱣ ᱠᱟᱫᱟ ᱥᱟᱭᱮᱱᱴᱤᱯᱷᱤᱠ ᱞᱮᱠᱟᱛᱮ ᱟᱹᱨᱩ ᱠᱟᱛᱮᱫ ᱚᱱᱟ ᱠᱟᱞᱚ ᱪᱚᱢᱯᱟ ᱥᱮ ᱠᱟᱞᱵᱷᱟᱛᱤ ᱱᱚᱝᱠᱟ ᱢᱤᱫᱴᱮᱱ ᱠᱚ ᱞᱟᱹᱭᱮᱜᱼᱟ ᱚᱱᱟ ᱵᱞᱚᱠ ᱨᱮᱱᱟᱜ ᱡᱟᱦᱟᱸ ᱮᱜᱽᱨᱤᱠᱟᱞᱪᱟᱨ ᱰᱤᱯᱟᱨᱢᱮᱱᱴ ᱚᱸᱰᱮ ᱠᱷᱚᱱ ᱚᱱᱟ ᱠᱚᱨᱮ ᱠᱷᱚᱱ ᱚᱱᱟ ᱯᱚᱨᱟᱢᱚᱨᱥᱚ ᱠᱚ ᱮᱢᱚᱜ ᱠᱟᱱᱟ ᱢᱮᱱᱫᱟᱠᱚ ᱱᱚᱣᱟ ᱦᱩᱲᱩ ᱨᱚᱦᱚᱭ ᱯᱮ ᱱᱚᱣᱟ ᱨᱮᱱᱟᱜ ᱫᱟᱢ ᱦᱚᱸ ᱰᱷᱮᱨᱟ ᱟᱨ ᱱᱚᱣᱟ ᱨᱮᱱᱟᱜ ᱟᱹᱰᱤᱜᱟᱱ ᱯᱨᱚᱴᱤᱱ ᱢᱮᱱᱟᱜᱼᱟ
ᱦᱮᱸ ᱟᱹᱰᱤ ᱜᱟᱱ ᱯᱨᱳᱴᱤᱱ ᱢᱮᱱᱟᱜᱼᱟ ᱚᱱᱟ ᱠᱚᱫᱚ ᱠᱚ ᱞᱟᱹᱭᱮᱫ ᱜᱮᱭᱟ
ᱠᱟᱞᱚ ᱪᱚᱢᱯᱟ ᱟᱨ ᱠᱟᱞᱚ ᱵᱷᱟᱛ ᱠᱚ ᱞᱟᱹᱭ ᱫᱚ ᱚᱱᱟ ᱢᱟ ᱠᱤᱱᱛᱩ ᱦᱩᱲᱩ ᱚᱱᱠᱟ ᱵᱷᱩᱛ ᱢᱩᱲᱤ ᱠᱟ ᱦᱮᱸᱫᱮ
ᱦᱮᱸ
ᱥᱩᱫᱷᱩ ᱚᱱᱟ ᱦᱩᱲᱩ ᱥᱟᱠᱟᱢ ᱠᱚᱛᱮ ᱚᱱᱟ ᱡᱟᱦᱟᱸ ᱦᱩᱲᱩ ᱫᱟᱨᱮ ᱨᱮᱱᱟᱜ ᱥᱟᱠᱟᱢ ᱠᱚ ᱚᱱᱟ ᱠᱚᱛᱮᱜ ᱢᱟᱱᱮ ᱱᱚᱣᱟ
ᱟᱫᱚ ᱫᱟᱨᱮᱛᱮᱫ ᱵᱟᱝ ᱧᱮᱞ ᱦᱩᱭᱠᱟᱱᱟ ᱵᱷᱩᱛ ᱢᱩᱲᱤ ᱨᱮᱱᱟᱜ ᱦᱩᱸ ᱟ ᱪᱮᱫ ᱤᱧ ᱞᱟᱹᱭ ᱫᱟᱫᱟ ᱚᱱᱟ ᱵᱷᱩᱛ ᱵᱷᱩᱛ ᱢᱩᱲᱤ ᱦᱩᱲᱩ ᱨᱮᱱᱟᱜ ᱫᱚ ᱢᱤᱫᱴᱤᱡ ᱜᱮ ᱥᱚᱢᱚᱥᱥᱟ ᱛᱟᱦᱮᱸ ᱠᱟᱱᱟ ᱚᱱᱟ ᱛᱮᱜᱮ ᱟᱛᱳ ᱚᱲᱟᱜ ᱦᱚᱲᱤᱧ ᱟᱸᱡᱚᱢ ᱟᱠᱟᱫ ᱠᱚᱣᱟ ᱵᱟᱝ ᱨᱚᱦᱚᱭ ᱫᱚ ᱚᱱᱟ ᱫᱚ ᱟᱹᱰᱤ ᱜᱟᱱ ᱜᱤᱛᱤᱡᱚᱜ ᱠᱟᱱ ᱛᱟᱦᱮᱸᱫ ᱚᱱᱟ ᱦᱩᱲᱩ ᱫᱚ ᱵᱮᱥ ᱜᱮ ᱦᱩᱭᱩᱜᱼᱟ ᱡᱚᱛᱚ ᱛᱮᱜᱮ ᱚ ᱟᱹᱰᱤ ᱜᱟᱱ ᱜᱤᱛᱤᱡᱚᱜ ᱠᱟᱱ ᱛᱟᱦᱮᱸᱜ ᱢᱟᱱᱮ ᱠᱟᱹᱴᱤᱡ ᱮ ᱦᱚᱭ ᱠᱟᱫ ᱥᱮ ᱠᱟᱹᱴᱤᱡ ᱮ ᱫᱟᱜ ᱠᱟᱫ ᱥᱮ ᱟᱫᱚ ᱟᱫᱚ ᱠᱟᱹᱴᱤᱡ ᱫᱟᱜ ᱞᱮᱠᱷᱟᱱ ᱡᱩᱫᱤ ᱜᱤᱛᱤᱡᱚᱜᱼᱟ ᱟᱫᱚ ᱡᱚᱛᱚ ᱦᱩᱲᱩ ᱛᱚ ᱚᱱᱟᱫᱚ ᱪᱮᱫ ᱤᱧ ᱞᱟᱹᱭᱟ ᱵᱟᱹᱲᱤᱡᱚᱜᱼᱟ ᱚᱱᱟ ᱦᱚᱛᱮᱡ ᱛᱮ ᱟᱛᱳ ᱚᱲᱟᱜ ᱠᱚᱨᱮ ᱵᱟᱠᱚ ᱨᱚᱦᱚᱭᱮᱫᱼᱟ
ᱵᱟᱠᱚ ᱨᱚᱦᱚᱭ ᱮᱫ ᱟ
ᱦᱮᱸ
ᱟᱫᱚ ᱮᱱᱛᱮ ᱨᱮᱦᱚᱸ ᱱᱤᱝᱠᱟᱹ ᱠᱟᱛᱮᱜ ᱜᱮ ᱱᱮᱛᱟᱨ ᱵᱚᱫᱚᱞ ᱪᱟᱞᱟᱜ ᱠᱟᱱ ᱜᱮᱭᱟ ᱵᱚᱫᱚᱞ ᱦᱚᱸ ᱦᱩᱭᱩᱜ ᱜᱮᱭᱟ ᱟᱫᱚ ᱡᱟᱦᱟᱸ ᱠᱚ ᱪᱟᱥ ᱦᱩᱭᱩᱜ ᱠᱟᱱᱟ ᱚᱱᱟ ᱠᱚ ᱛᱮᱫ ᱜᱮ ᱱᱤᱛᱚᱜ ᱟᱨᱦᱚ ᱱᱟᱣᱟ ᱱᱟᱣᱟ ᱦᱩᱲᱩ ᱦᱤᱡᱩᱜ ᱠᱟᱱᱟ ᱵᱟᱡᱟᱨ ᱨᱮ ᱱᱟᱣᱟ ᱱᱟᱣᱟ ᱦᱩᱲᱩ ᱨᱚᱦᱚᱭᱚᱜ ᱠᱟᱱᱟ ᱦᱮᱸ ᱱᱮᱛᱟᱨ ᱫᱚ ᱠᱚᱢ ᱡᱟᱭᱜᱟ ᱨᱮ ᱰᱷᱮᱨ ᱡᱟᱛᱮ ᱟᱨᱡᱟᱣ ᱧᱟᱢᱚᱜ ᱢᱟ ᱡᱚᱛᱚ ᱦᱚᱲ ᱚᱱᱟ ᱵᱚᱱ ᱯᱟᱸᱧᱪᱟᱭᱮᱜᱼᱟ
ᱦᱮᱸ ᱚᱱᱟ ᱵᱚᱱ ᱯᱟᱸᱡᱟᱭᱮᱫᱼᱟ ᱱᱮᱛᱟᱨ ᱫᱚ
ᱯᱟᱹᱦᱤᱞ ᱫᱚ ᱡᱚᱛᱚ ᱠᱷᱮᱛ ᱢᱟᱱᱮ ᱵᱟᱹᱫ ᱵᱟᱹᱭᱦᱟᱹᱲ ᱨᱚᱦᱚᱭ ᱠᱟᱜ ᱢᱮ ᱥᱟᱨᱟ ᱵᱚᱪᱷᱚᱨ ᱡᱚᱢ ᱵᱟᱝ ᱠᱩᱲᱟᱹᱜᱼᱟ ᱱᱮᱛᱟᱨ ᱫᱚ ᱡᱚᱛᱚ ᱵᱟᱢ ᱨᱚᱦᱚᱭ ᱪᱟᱵᱟᱭ ᱨᱮᱦᱚᱸ ᱥᱟᱨᱟ ᱵᱚᱪᱷᱚᱨ ᱡᱚᱢ ᱯᱩᱨᱟᱹᱜ ᱠᱟᱱᱟ
ᱦᱮᱸ ᱱᱮᱛᱟᱨ ᱫᱚ ᱚᱱᱠᱟ ᱜᱮ ᱡᱮᱢᱚᱱ ᱫᱟᱜ ᱢᱟ. ᱲᱤ ᱨᱮᱱᱟᱜ ᱴᱷᱤᱠ ᱴᱷᱟᱠ ᱵᱟᱹᱱᱩᱜᱼᱟ
ᱦᱮᱸ
ᱢᱟᱱᱮ ᱛᱳ ᱡᱟᱦᱟᱸ ᱛᱤᱱᱟᱹᱜ ᱜᱮ ᱨᱚᱦᱚᱭ ᱠᱟᱜ ᱤᱱᱟᱹᱜ ᱛᱮᱜᱮ ᱥᱟᱨᱟ ᱵᱚᱪᱷᱚᱨ ᱜᱮ ᱪᱟᱞᱟᱜ ᱠᱟᱱᱟ ᱠᱟᱱᱟ ᱟᱨ ᱯᱟᱹᱦᱤᱞ ᱫᱚ ᱵᱟᱝ ᱪᱟᱞᱟᱜ ᱠᱟᱱ ᱛᱟᱦᱮᱸᱫ
ᱵᱟᱝ ᱪᱟᱞᱟᱜ ᱠᱟᱱ ᱛᱟᱦᱮᱸᱫ ᱦᱮᱸ ᱱᱮᱛᱟᱨ ᱫᱚ ᱟᱫᱚ ᱚᱱᱮ ᱰᱷᱮᱨ ᱵᱚᱱ ᱟᱨᱡᱟᱣ ᱦᱚᱪᱚᱭ ᱫᱟ ᱦᱳᱭ ᱥᱟᱨ ᱪᱟᱯᱟᱱ ᱠᱚ ᱮᱢ ᱠᱟᱛᱮ ᱱᱮᱛᱟᱨ ᱦᱮᱸ ᱦᱮᱸ ᱯᱟᱹᱦᱤᱞ ᱫᱚ ᱥᱟᱨ ᱪᱟᱯᱟ ᱯᱟᱱ ᱠᱚᱫᱚ ᱵᱟᱝ ᱛᱟᱦᱮᱸ ᱠᱟᱱᱟ ᱛᱚ ᱩᱱᱟᱹᱜ ᱛᱤᱡᱩ ᱠᱚ ᱡᱚᱢ ᱥᱟᱨᱮᱡ ᱨᱮᱦᱚᱸ ᱢᱟᱱᱮ ᱚᱱᱠᱟ ᱨᱟᱱ ᱠᱚ ᱵᱟᱝ ᱛᱟᱦᱮᱸ ᱠᱟᱱᱟ ᱱᱮᱛᱟᱨ ᱫᱚ ᱟᱹᱰᱤᱜᱟᱱ ᱚᱱᱟ ᱠᱚᱨᱮᱱᱟᱜ ᱞᱟᱦᱟᱱᱛᱤ ᱦᱩᱭ ᱠᱟᱱᱟ ᱦᱳᱭ ᱦᱳᱭ ᱟᱫᱚ ᱱᱚᱝᱠᱟ ᱮ ᱤᱭᱟᱹ ᱦᱚᱛᱮᱜ ᱛᱮ ᱟᱵᱚ ᱦᱚᱸ ᱠᱚᱢ ᱠᱷᱮᱞ ᱵᱚᱱᱫᱚ ᱪᱟᱞᱟᱜᱼᱟ ᱟᱨᱚ ᱰᱷᱮᱮᱨ ᱧᱚᱜ ᱨᱚᱦᱚᱭ ᱞᱮᱠᱷᱟᱱ ᱫᱚ ᱚᱱᱟ ᱠᱷᱚᱱᱟᱜ ᱟᱨᱚ ᱩᱛᱩ ᱥᱩᱱᱩᱢ ᱵᱩᱞᱩᱝ ᱦᱚᱸ ᱦᱩᱭᱩᱜᱼᱟ ᱮᱠᱫᱚᱢ ᱮᱠᱫᱚᱢ
ᱦᱩᱸ
ᱟᱫᱚ, ᱟᱫᱚ ᱱᱚᱝᱠᱟ ᱪᱟᱥ ᱡᱟᱣᱜᱮ ᱦᱩᱭ ᱞᱮᱱᱠᱷᱟᱱ
ᱦᱮᱸ ᱦᱩᱭ ᱞᱮᱱᱠᱷᱟᱱ ᱢᱟ ᱱᱟᱯᱟᱭ ᱵᱟᱲᱟ ᱜᱮ ᱦᱮᱸᱛᱚ ᱢᱟ ᱛᱚᱵᱮ ᱴᱷᱤᱠ ᱜᱮᱭᱟ ᱡᱚᱦᱟᱨ ᱜᱮ ᱛᱟᱦᱚᱞᱮ ᱟᱨᱷᱚ ᱱᱚᱝᱠᱟ
ᱤᱧ ᱦᱚᱸ ᱦᱳᱭ ᱢᱟ ᱮᱠᱫᱚᱢ ᱮᱠᱫᱚᱢ ᱴᱷᱤᱠ ᱜᱮᱭᱟ